ᱥᱟᱹᱜᱩᱱ ᱥᱮᱛᱟᱜ ᱡᱚᱦᱟᱨ᱾
ᱦᱟ ᱥᱟᱹᱜᱩᱱ ᱥᱮᱛᱟᱜ᱾
ᱵᱮᱥ ᱵᱟᱲᱟ ᱜᱮᱭᱟᱯᱮ ᱦᱳᱭ ᱟᱸᱡᱚᱢᱚᱜ ᱠᱟᱱᱟ ᱧᱟᱜ ᱟᱡᱚᱢ ᱫᱟ?
ᱦᱮ ᱟᱡᱚᱢ ᱫᱟᱹᱧ ᱦᱮ ᱵᱮᱥ ᱫᱚ ᱵᱮᱥ ᱜᱮᱭᱟᱞᱮ᱾ ᱢᱚᱴᱟ ᱢᱩᱴᱤ ᱤᱧ ᱜᱮ ᱦᱟᱜ ᱴᱷᱟᱱᱰᱟ ᱞᱟᱜᱟᱣ ᱜᱤᱧᱟᱹ ᱜᱚᱞᱟ ᱫᱚ ᱥᱟᱵ ᱠᱟᱜ ᱛᱤᱧᱟᱹ ᱱᱟᱥᱮ ᱱᱟᱥᱮ᱾
ᱚ ᱟᱪᱪᱷᱟ ᱟᱪᱪᱷᱟ᱾ ᱡᱟᱹᱥᱛᱤ ᱨᱮᱭᱟᱲ ᱠᱚᱨᱮ ᱟᱞᱚᱢ ᱛᱟᱦᱮᱱᱟ ᱟᱨ ᱨᱮᱭᱟᱲ ᱫᱟᱜ ᱠᱚ ᱱᱟᱦᱟᱜ ᱟᱞᱚᱢ ᱧᱩᱭᱟ᱾
ᱦᱮ ᱦᱮ ᱠᱚᱭᱮᱠ ᱫᱤᱱ ᱫᱚ ᱵᱮᱥ ᱮᱠᱴᱩ ᱫᱟᱬᱟ ᱵᱟᱲᱟ ᱦᱩᱭ ᱱᱟ ᱜᱟᱹᱰᱤᱛᱮ ᱛᱟᱞᱦᱮ ᱴᱷᱟᱱᱰᱟ ᱠᱚ ᱞᱟᱜᱟᱣ ᱮᱱ ᱜᱮᱭᱟ ᱦᱩ᱾
ᱦᱳᱭ ᱟᱨ ᱫᱟᱜ ᱦᱚᱭ ᱫᱟᱜ ᱨᱮᱭᱟᱲᱮᱜ ᱠᱟᱱᱟ᱾
ᱦᱮ ᱫᱟᱜ ᱨᱮᱭᱟᱲᱮᱫ ᱜᱮᱭᱟᱭ ᱚᱱᱛᱮ ᱨᱮ ᱫᱟᱜ ᱮ ᱥᱮ ᱵᱟᱭ ᱫᱟᱜ ᱮᱫᱟ?
ᱟᱞᱮ ᱥᱮᱱ ᱫᱟᱜ ᱜᱮ ᱱᱚᱜ-ᱚᱭ᱾ ᱦᱚᱞᱟ ᱢᱟᱫᱷᱮᱨ ᱫᱷᱟᱹᱨᱤᱡ ᱫᱚ ᱟᱹᱰᱤ ᱟᱸᱴ ᱜᱮ ᱫᱟᱜ ᱮ ᱡᱟᱹᱲᱤ ᱠᱮᱜ-ᱟ᱾ ᱟᱨ ᱱᱤᱛᱚᱜ ᱜᱮ ᱱᱚᱜ-ᱚᱭ ᱛᱷᱚᱲᱟ ᱜᱟᱱᱮ ᱥᱤᱛᱩᱝ ᱠᱟᱜ-ᱟ᱾ ᱟᱨ ᱛᱤᱱᱟᱹᱜ ᱦᱚ ᱮᱨ ᱟᱯᱷᱚᱨ ᱵᱟᱹᱠᱤ ᱢᱮᱱᱟᱜ-ᱟ ᱚᱱᱟ ᱦᱟᱜ ᱱᱤᱛᱚᱜ ᱫᱚ ᱨᱟᱯᱷᱚᱲ ᱵᱚᱱ ᱠᱩᱲᱟᱹᱣ ᱠᱟᱜ-ᱟ᱾
ᱟᱪᱪᱷᱟ ᱟᱪᱪᱷᱟ᱾
ᱟᱨ ᱟᱜ ᱵᱟᱭ ᱵᱩᱡᱷᱟᱹᱜ ᱠᱟᱱᱟ ᱫᱟᱜ ᱮ ᱡᱟᱹᱲᱤᱭᱟ ᱛᱚᱠᱷᱚᱱ ᱫᱚ ᱨᱮᱭᱟᱲ ᱜᱮ ᱵᱩᱡᱷᱟᱹᱜ ᱠᱟᱱᱟ ᱟᱨ ᱡᱚᱠᱷᱚᱱᱮ ᱥᱤᱛᱩᱝ ᱮᱫ ᱠᱟᱱᱟ ᱛᱚᱠᱷᱚᱱ ᱚᱱᱠᱟ ᱵᱩᱡᱷᱟᱹᱜ ᱠᱟᱱᱟ ᱫᱟᱜ ᱜᱮ ᱵᱟᱭ ᱡᱟᱹᱲᱤ ᱠᱟᱜ-ᱟ᱾ ᱟᱹᱰᱤ ᱥᱤᱛᱩᱝ ᱟᱹᱰᱤ ᱜᱚᱨᱚᱢ ᱟᱹᱰᱤ ᱜᱮᱥ ᱮᱠᱫᱚᱢ ᱚᱲᱟᱜ ᱨᱮ ᱛᱟᱦᱮᱱ ᱠᱚ ᱵᱟᱭ ᱜᱟᱱᱚᱜ᱾
ᱮᱠᱫᱚᱢ ᱱᱚᱛᱮ ᱦᱚ ᱫᱚᱢᱮ ᱱᱚᱛᱮ ᱦᱚ ᱫᱚᱢᱮ
ᱡᱚᱠᱷᱚᱱᱮ ᱫᱟᱜ ᱮᱫ ᱠᱟᱱᱟ ᱦᱮ ᱡᱚᱠᱷᱚᱱᱮ ᱫᱟᱜ ᱮᱫ ᱦᱩᱭᱩᱜ ᱠᱟᱱᱟ ᱛᱚᱠᱷᱚᱱ ᱢᱟ ᱮᱠᱫᱚᱢ ᱦᱩᱰᱩᱨ ᱵᱤᱡᱞᱤ ᱟᱨ ᱮᱠᱫᱚᱢ ᱨᱮᱭᱟᱲ ᱦᱚᱭ
ᱟᱪᱪᱷᱟ ᱦᱮᱸ ᱦᱮᱸ ᱚᱱᱛᱮ ᱦᱚ ᱫᱚᱢᱮ ᱦᱩᱰᱩᱨ ᱮᱜ ᱜᱮᱭᱟ
ᱟᱹᱰᱤ ᱦᱩᱰᱩᱨ ᱟᱹᱰᱤ ᱦᱩᱰᱩᱨ ᱩᱱᱟᱹᱜ ᱡᱟᱹᱥᱛᱤ ᱦᱩᱰᱩᱨᱮᱜ ᱠᱟᱱᱟ
ᱦᱩ ᱱᱚᱛᱮ ᱫᱚᱢᱮ ᱮᱠᱫᱚᱢ ᱮᱛᱚᱭ ᱠᱚᱨᱟᱣ ᱫᱟ ᱥᱮ ᱡᱟᱦᱟᱸ ᱫᱚ ᱩᱱᱫᱤᱱ ᱫᱚ ᱵᱟᱝ ᱧᱮᱞᱚᱜ ᱠᱟᱱᱟ ᱱᱮᱛᱟᱨ ᱫᱚᱢᱮ ᱮᱠᱷᱚᱱ ᱫᱚ ᱯᱨᱚᱪᱩᱨ ᱧᱮᱞᱚᱜ ᱠᱟᱱᱟ ᱡᱮ ᱫᱚᱢᱮ ᱡᱟᱹᱥᱛᱤ ᱜᱮᱭ ᱦᱩᱰᱩᱨ ᱮᱫᱟ ᱦᱩ
ᱦᱳᱭ ᱞᱟᱦᱟ ᱵᱚᱪᱷᱚᱨ ᱠᱷᱚᱱ ᱫᱚ ᱱᱮᱥ ᱫᱚ ᱟᱹᱰᱤ ᱟᱸᱴ ᱜᱮ ᱦᱩᱰᱩᱨᱚᱜ ᱠᱟᱱᱟ
ᱦᱳ
ᱩᱱ ᱥᱚᱢᱚᱭ ᱫᱚ ᱦᱩᱰᱩᱨᱜ ᱠᱟᱱ ᱛᱟᱦᱮᱸᱱ ᱨᱮᱦᱚᱸ ᱩᱱᱟᱹᱜ ᱵᱚᱛᱚᱨ ᱵᱟᱝ ᱵᱩᱡᱷᱟᱹᱜ ᱠᱟᱱ ᱛᱟᱦᱮᱱᱟ ᱥᱮ ᱩᱱᱟᱹᱜ ᱜᱷᱚᱴᱱᱟ ᱠᱚ ᱵᱟᱝ ᱜᱷᱚᱴᱟᱜ ᱠᱟᱱ ᱛᱟᱦᱮᱱᱟ ᱟᱨ ᱱᱤᱛᱳᱜ ᱫᱚ ᱦᱩᱰᱩᱨ ᱵᱤᱡᱞᱤᱜ ᱠᱟᱱᱟ ᱠᱟᱱᱟ ᱩᱱᱟᱹᱜ ᱵᱚᱛᱚᱨ ᱵᱩᱡᱷᱟᱹᱜ ᱠᱟᱱᱟ ᱡᱮ ᱚᱲᱟᱜ ᱨᱮ ᱛᱟᱦᱮᱸ ᱠᱟᱛᱮ ᱦᱚᱸ ᱟᱹᱰᱤ ᱵᱚᱛᱚᱨ ᱟᱹᱭᱠᱟᱹᱜ ᱠᱟᱱᱟ ᱟᱨ ᱵᱟᱹᱭᱦᱟᱹᱲ ᱠᱚᱨᱮ ᱥᱮ ᱠᱷᱮᱛ ᱠᱚᱨᱮ ᱵᱟᱦᱨᱮ ᱨᱮ ᱛᱟᱦᱮᱱ ᱠᱟᱱ ᱠᱷᱟᱡ ᱢᱟ ᱜᱷᱚᱴᱚᱱᱟ ᱜᱮ ᱜᱷᱚᱴᱟᱜ ᱠᱟᱱᱟ ᱩᱱᱟᱹᱜ ᱵᱚᱛᱚᱨ ᱵᱚᱞᱮ ᱞᱟᱦᱟ ᱫᱚ ᱚᱱᱠᱟ ᱵᱟᱵᱚᱱ ᱟᱸᱡᱚᱢᱮᱫ ᱛᱟᱦᱮᱸᱱᱟ ᱥᱮᱫᱟᱭ ᱡᱚᱠᱷᱟ ᱫᱚ ᱟᱨ ᱱᱤᱛᱚᱜ ᱦᱩᱰᱩᱨ ᱵᱤᱡᱞᱤ ᱛᱮᱫᱚ ᱚᱱᱠᱟ ᱟᱸᱡᱚᱢᱚᱜ ᱠᱟᱱᱟ ᱱᱚᱰᱮ ᱱᱚᱝᱠᱟ ᱦᱩᱭᱱᱟ ᱦᱚᱞᱟ ᱦᱟᱸᱰᱮ ᱱᱚᱝᱠᱟ ᱦᱩᱭ ᱮᱱᱟ ᱦᱳᱭᱥᱮ ᱟᱫᱚ ᱟᱸᱡᱚᱢ ᱠᱟᱛᱮᱜ ᱜᱮ ᱱᱟᱦᱟᱜ ᱟᱨᱦᱚᱸ ᱰᱷᱮᱨ ᱵᱚᱛᱚᱨ ᱫᱚ ᱵᱩᱡᱷᱟᱹᱜ ᱠᱟᱱᱟ ᱪᱮᱫᱟᱜ ᱥᱮ ᱵᱚᱞᱮ ᱱᱚᱣᱟ ᱠᱚᱫᱚ ᱞᱟᱦᱟ ᱫᱚ ᱱᱟᱦᱟᱜ ᱨᱮᱫᱚ ᱱᱟᱦᱟᱜ ᱵᱚᱞᱮ ᱡᱟᱦᱟᱸ ᱛᱤᱥ ᱨᱮ ᱟᱭᱢᱟ ᱵᱚᱪᱷᱚᱨ ᱵᱟᱫ ᱵᱟᱫ ᱟᱸᱡᱚᱢᱚᱜ ᱠᱟᱱ ᱛᱟᱦᱮᱱᱟ ᱦᱩᱰᱩᱨ ᱵᱤᱡᱽᱞᱤ ᱛᱮ ᱱᱚᱝᱠᱟ ᱦᱩᱭᱱᱟ ᱦᱟᱱᱠᱟ ᱦᱩᱭᱱᱟ ᱟᱨ ᱱᱤᱛᱚᱜ ᱫᱚ ᱱᱤᱭᱟᱹ ᱵᱚᱪᱷᱚᱨ ᱛᱚ ᱟᱸᱡᱚᱢᱚᱜ ᱠᱟᱱᱟ ᱡᱟᱦᱟᱸ ᱨᱮᱜᱮ ᱫᱟᱜ ᱮᱫ ᱠᱟᱱᱟ ᱦᱩᱰᱩᱨ ᱮᱜ ᱠᱟᱱᱟᱭ ᱛᱚ ᱯᱮᱯᱟᱨ ᱠᱚᱨᱮ ᱥᱮ ᱱᱤᱭᱩᱡ ᱠᱚᱨᱮ ᱦᱚᱸᱵᱚᱱ ᱧᱮᱞᱮᱫ ᱠᱟᱱᱟ ᱵᱚᱞᱮ ᱛᱩᱨᱟᱹᱛ ᱵᱚᱞᱮ ᱠᱟᱛᱷᱟ ᱯᱟᱥᱱᱟᱜ ᱠᱟᱱᱟ ᱱᱚᱰᱮ ᱱᱚᱝᱠᱟ ᱦᱩᱭᱱᱟ ᱟᱞᱮ ᱴᱚᱴᱷᱟ ᱨᱮᱫᱚ ᱟᱭᱢᱟ ᱠᱚ ᱠᱷᱚᱛᱤ ᱵᱟᱲᱟᱭᱱᱟ ᱦᱩᱰᱩᱨ ᱵᱤᱡᱞᱤ ᱠᱚᱛᱮ ᱟᱫᱚ ᱚᱱᱟᱛᱮ ᱟᱹᱰᱤ ᱵᱚᱛᱚᱨ ᱵᱩᱡᱷᱟᱹᱜ ᱠᱟᱱᱟ ᱦᱩᱰᱩᱨ ᱵᱤᱡᱽᱞᱤ ᱥᱚᱢᱚᱭ ᱫᱚ ᱡᱮᱢᱚᱱ ᱡᱟᱹᱥᱛᱤ ᱵᱚᱞᱮ ᱫᱟᱜ ᱧᱮᱞᱠᱟᱛᱮᱫ ᱟᱭᱢᱟ ᱠᱷᱚᱱ ᱟᱭᱢᱟ ᱵᱚᱞᱮ ᱩᱰᱩᱠᱚᱜ ᱵᱟᱵᱚᱱ ᱠᱳᱥᱤᱥ ᱢᱟ
ᱦᱮᱸ ᱦᱮᱸ ᱦᱮᱸ ᱦᱩᱸ ᱟᱫᱚ ᱪᱟᱥ ᱫᱤᱱ ᱪᱟ ᱪᱟ ᱪᱟᱥ ᱫᱤᱱ ᱠᱚ ᱥᱮᱴᱮᱨᱚᱜ ᱠᱟᱱ ᱛᱟᱵᱚᱱᱟ ᱛᱟᱦᱚᱞᱮ ᱫᱚ ᱢᱚᱴᱟᱢᱩᱴᱤ ᱫᱚ ᱛᱩᱫᱩᱜ ᱜᱮ ᱦᱩᱭᱩᱜ-ᱟ ᱥᱮ
ᱦᱳᱭ ᱛᱩᱫᱩᱜ ᱢᱟ ᱦᱩᱭᱩᱜ ᱜᱮᱭᱟ ᱪᱟᱥᱵᱟᱥ ᱫᱤᱱ ᱢᱟ ᱛᱚ ᱛᱩᱫᱩᱜ ᱢᱟ ᱦᱩᱭᱩᱜ ᱜᱮᱭᱟ ᱟᱫᱚ ᱠᱟᱛᱷᱟ ᱫᱚ ᱱᱚᱝᱠᱟᱭᱮᱱᱟ ᱡᱮ ᱵᱚᱞᱮ ᱫᱟᱜ ᱨᱤᱢᱤᱞ ᱧᱮᱞ ᱠᱟᱛᱮ ᱡᱮᱢᱚᱱ ᱵᱟᱵᱚᱱ ᱛᱩᱫᱩᱜ-ᱟ ᱟᱨ ᱫᱟᱜ ᱠᱷᱮᱛ ᱠᱚᱨᱮ ᱵᱚᱱ ᱛᱟᱦᱮᱱ ᱠᱷᱟᱱ ᱫᱚ ᱫᱟᱜ ᱨᱮᱤᱢᱤᱞ ᱧᱮᱞ ᱠᱟᱛᱮᱫ ᱡᱮᱢᱚᱱ ᱚᱲᱟᱜ ᱥᱮᱫ ᱜᱮᱵᱚᱱ ᱧᱤᱨ ᱦᱤᱡᱩᱜ-ᱟ ᱪᱮᱫᱟᱜ ᱥᱮ ᱥᱮ ᱜᱤᱫᱽᱨᱟᱹ ᱠᱚᱠᱚ ᱛᱟᱦᱮᱱ ᱛᱟᱵᱚᱱᱟ ᱢᱤᱫ ᱜᱷᱟᱹᱲᱤᱡ ᱛᱮ ᱵᱟᱝ ᱦᱮᱡ-ᱟ ᱟᱨ ᱢᱤᱫ ᱜᱷᱟᱹᱲᱤᱡ ᱛᱮ ᱫᱟᱜ ᱦᱮᱡ ᱜᱚᱫᱚᱜ-ᱟ ᱦᱮᱸᱥᱮ
ᱦᱮᱸ ᱦᱮᱸ ᱦᱮᱸ
ᱟᱨᱦᱚᱸ ᱜᱟᱹᱭ ᱰᱟᱝᱨᱤ ᱠᱚᱠᱚ ᱛᱟᱦᱮᱱ ᱛᱟᱵᱚᱱᱟ ᱢᱮᱨᱚᱢ ᱠᱚᱠᱚ ᱛᱟᱦᱮᱱ ᱛᱟᱵᱚᱱᱟ ᱩᱱᱠᱩ ᱟᱹᱜᱩ ᱠᱚᱦᱚᱸ ᱮᱱᱛᱜ ᱛᱷᱚᱲᱟ ᱤᱭᱟᱹ ᱧᱚᱜ ᱜᱮᱭᱟ ᱡᱟᱸᱜᱟᱭ ᱯᱚᱴᱟᱭ ᱧᱚᱜ ᱜᱮᱭᱟ ᱜᱮᱭᱟ ᱩᱥᱟᱹᱨᱟ ᱵᱟᱵᱚᱱ ᱦᱮᱡ ᱦᱚᱞ ᱫᱟᱲᱮᱭᱟᱜ-ᱟ ᱚᱱᱟᱛᱮ ᱡᱮᱢᱚᱱ ᱱᱟᱥᱮ ᱱᱟᱥᱮ ᱫᱟᱜ ᱨᱮ ᱧᱮᱞ ᱠᱟᱛᱮᱜ ᱜᱮᱵᱚᱱ ᱦᱤᱡᱩᱜ ᱢᱟ
ᱜᱟᱹᱭ ᱰᱟᱹᱝᱨᱤ ᱠᱚᱦᱚᱸ ᱱᱚᱥᱴᱚ ᱟᱸᱡᱚᱢᱚᱜ ᱠᱟᱱᱟ ᱟᱭᱢᱟ ᱡᱟᱭᱜᱟ ᱨᱮ ᱟᱨ ᱦᱚᱲ ᱢᱟᱛᱚ ᱦᱮᱸᱜᱮ
ᱟᱨ ᱛᱟᱦᱞᱮ ᱚᱱᱛᱮ ᱫᱚ ᱪᱟᱥ ᱠᱚ ᱥᱮᱨᱢᱟ ᱨᱮ ᱛᱤᱱᱵᱟᱨ ᱦᱩᱭᱩᱜ ᱜᱮᱭᱟ
ᱱᱚᱛᱮ ᱫᱚ ᱟᱞᱮ ᱫᱚ ᱵᱚᱪᱷᱚᱨ ᱨᱮ ᱢᱤᱫ ᱫᱚᱢ ᱜᱮᱞᱮ ᱪᱟᱥᱚᱜ ᱜᱮᱭᱟ ᱪᱮᱫᱟᱜ ᱥᱮ ᱫᱟᱜ ᱨᱮᱱᱟᱜ ᱠᱚᱥᱴᱚ ᱢᱮᱱᱟᱜ-ᱟ ᱟᱨ ᱱᱟᱹᱭ ᱱᱟᱞᱟ ᱠᱚᱦᱚᱸ ᱚᱱᱠᱟ ᱵᱟᱹᱱᱩᱜ ᱟᱹᱱᱤᱡ ᱟᱨ ᱡᱚᱨᱠᱟ ᱠᱚᱦᱚᱸ ᱚᱱᱠᱟ ᱵᱟᱹᱱᱩᱜ ᱟᱹᱱᱤᱡ ᱚᱱᱟᱛᱮ ᱱᱤᱨᱚᱱ ᱪᱟᱥ ᱫᱚᱦᱟᱸᱜ ᱵᱟᱞᱮ ᱪᱟᱥᱚᱜ ᱠᱟᱱᱟ ᱟᱨ ᱥᱚᱵᱡᱤ ᱠᱚᱫᱚᱞᱮ ᱪᱟᱥᱚᱜ ᱜᱮᱭᱟ
ᱟᱪᱪᱷᱟ ᱟᱞᱮ ᱦᱚᱸ ᱱᱚᱝᱠᱟ ᱥᱮᱨᱢᱟ ᱨᱮᱫᱚ ᱢᱤᱫ ᱫᱷᱟᱣ ᱜᱮᱞᱮ ᱪᱟᱥ-ᱟ ᱚ ᱛᱟᱦᱚᱞᱮ ᱟᱯᱮ ᱫᱚ ᱫᱤᱥᱚᱢ ᱫᱚ ᱞᱟᱛᱟᱨ ᱥᱮᱫ ᱜᱮᱞ ᱪᱚᱴ ᱮᱫ ᱠᱟᱱ ᱛᱟᱯᱮᱭᱟ ᱡᱟᱦᱟᱸ ᱫᱚ ᱞᱟᱛᱟᱨ ᱥᱮᱫ ᱠᱟᱱ ᱛᱟᱮᱭᱟ ᱱᱤᱥᱪᱳᱭ ᱡᱮᱦᱮᱛᱩ ᱵᱟᱯᱮ ᱪᱟᱥ ᱞᱟᱛᱟᱨ ᱞᱟᱛᱟᱨ ᱢᱤᱫ ᱫᱷᱟᱣ ᱯᱮ ᱪᱟᱥᱼᱟ ᱵᱚᱚᱥᱚᱨ ᱨᱮ
ᱦᱳᱭ ᱟᱞᱮ ᱫᱚ ᱠᱷᱟᱹᱞᱤ ᱵᱚᱨᱥᱟ ᱪᱟᱥᱜᱤ ᱟᱨ ᱱᱤᱨᱚᱱ ᱪᱟᱥ ᱫᱚᱦᱟᱸᱜ ᱵᱟᱭ ᱦᱩᱭᱩᱜ ᱠᱟᱱᱟ ᱟ ᱵᱚᱞᱮ ᱴᱺᱰᱤ ᱫᱤᱥᱚᱢ ᱵᱚᱞᱮ ᱴᱟᱺᱰᱤ ᱫᱤᱥᱚᱢ ᱦᱳᱭ ᱴᱟᱺᱰᱤ ᱫᱤᱥᱚᱢ ᱫᱚ ᱦᱟᱸᱜ ᱚᱱᱟ ᱵᱟᱹᱫ ᱠᱚᱜᱮ ᱱᱟᱦᱟᱜ ᱰᱷᱮᱨᱚᱜ ᱛᱟᱵᱚᱱᱟ ᱵᱟᱝᱥᱮ ᱵᱟᱹᱭᱦᱟᱹᱲ ᱫᱚ ᱦᱟᱸᱜ ᱠᱚᱢ ᱢᱟᱪᱷᱟ ᱧᱚᱜ ᱟᱫᱚ ᱚᱱᱮ ᱚᱱᱠᱟ ᱞᱮᱠᱟ ᱟᱨ ᱵᱚᱞᱮ ᱮᱱᱛᱮᱜ ᱥᱮᱨᱢᱟ ᱫᱟᱜ ᱡᱟᱹᱲᱤ ᱦᱚᱸ ᱡᱩᱫᱤ ᱠᱚᱢ ᱧᱚᱜ ᱮ ᱡᱟᱹᱲᱤᱭᱟ ᱡᱩᱫᱤ ᱴᱟᱱᱟᱣ ᱧᱚᱜᱼᱟ ᱮᱱᱠᱷᱟᱱ ᱚᱱᱟ ᱛᱮᱦᱚᱸ ᱟᱭᱢᱟ ᱪᱟᱥ ᱵᱚᱞᱮ ᱵᱟᱝ ᱠᱩᱲᱟᱹᱜᱼᱟ ᱪᱮᱫᱟᱜ ᱥᱮ ᱟᱭᱢᱟ ᱵᱚᱪ ᱚᱱᱠᱟ ᱦᱩᱭ ᱵᱟᱲᱟ ᱠᱟᱜ ᱞᱮᱭᱟ ᱫᱟᱜ ᱡᱟᱹᱲᱤ ᱡᱩᱫᱤ ᱠᱚᱥᱴᱚ ᱞᱮᱠᱷᱟᱡ ᱫᱚ ᱱᱚᱛᱮ ᱪᱟᱥ ᱩᱱᱟᱹᱜ ᱵᱟᱭ ᱦᱩᱭᱩᱜᱼᱟ ᱦᱩᱲᱩ ᱠᱚᱦᱟᱸᱜ ᱜᱩᱡᱩᱜᱼᱟ ᱦᱩᱲᱩ ᱨᱮ ᱦᱟᱸᱜ ᱨᱳᱜᱽ ᱠᱚᱦᱟᱸᱜ ᱞᱟᱜᱟᱜᱼᱟ
ᱟᱫᱚ ᱢᱟᱥᱤᱱ ᱠᱚᱛᱮ ᱦᱚᱸ ᱛᱤᱱᱟᱹᱜ ᱮᱢ ᱪᱟᱥ ᱫᱟᱲᱮᱭᱟᱜᱼᱟ ᱥᱟᱱᱟᱢ ᱞᱮᱠᱟᱱ ᱦᱚᱲ ᱫᱟᱜ ᱠᱚᱦᱚᱸ ᱵᱟᱠᱚ ᱮᱢᱚᱜ ᱞᱟᱹᱜᱤᱫᱚᱜᱼᱟ ᱟᱨ ᱠᱟᱛᱷᱟ ᱫᱚ ᱱᱚᱝᱠᱟᱭᱮᱱᱟ ᱵᱚᱞᱮ ᱢᱮᱥᱤᱱ ᱠᱚ ᱞᱟᱜᱟᱣ ᱞᱟᱹᱜᱤᱫ ᱦᱚᱸ ᱠᱷᱚᱨᱪᱚ ᱠᱚᱦᱚᱸ ᱛᱚ ᱡᱟᱹᱨᱩᱲ ᱜᱮᱭᱟ
ᱡᱟᱹᱨᱩᱲ ᱜᱮᱭᱟ
ᱟᱫᱚ ᱦᱳᱭ ᱟᱫᱚ ᱱᱮᱛᱟᱨ ᱢᱟ ᱟᱭᱢᱟ ᱟᱭᱢᱟ ᱜᱟᱱ ᱠᱚ ᱦᱟᱛᱟᱣᱮᱫ ᱠᱟᱱᱟ ᱠᱷᱚᱨᱡᱚ ᱠᱚᱦᱚᱸ ᱟᱨ ᱢᱟᱥᱤᱱ ᱠᱚ ᱞᱟᱜᱟᱣ ᱚᱠᱛᱮ ᱢᱟᱥᱤᱱ ᱡᱩᱫᱤ ᱧᱟᱢᱚᱜ ᱠᱟᱱ ᱠᱷᱟᱱ ᱱᱟᱦᱟᱜ ᱚᱠᱚᱭ ᱜᱟᱹᱰᱭᱟᱹ ᱵᱟᱭ ᱮᱢᱚᱜ ᱠᱟᱱᱟ ᱚᱠᱚᱭ ᱢᱮᱱᱟᱭ ᱠᱟᱰᱤ ᱰᱟᱝᱨᱤ ᱢᱮᱱᱟᱜ ᱠᱚᱣᱟ ᱚᱠᱟᱨᱮᱵᱚᱱ ᱛᱩᱯᱩᱱᱟ ᱚᱱᱮ ᱚᱱᱟ ᱠᱚ ᱠᱟᱛᱷᱟ ᱢᱮᱱ ᱠᱟᱛᱮᱫ ᱦᱟᱸᱜ ᱠᱚ ᱢᱟᱱᱟ ᱠᱮᱜ ᱜᱮ ᱦᱟᱸᱜ ᱵᱟᱝᱠᱚ ᱮᱢᱚᱜᱼᱟ
ᱟ ᱛᱟᱦᱚᱞᱮ ᱮᱠᱷᱚᱱ ᱫᱚ ᱟᱢ ᱫᱚ ᱪᱮᱫ ᱠᱚᱢ ᱪᱮᱠᱟᱹ ᱵᱟᱲᱟᱭᱮᱫ ᱛᱮ
ᱪᱮᱫ ᱦᱚᱸ ᱵᱟᱝᱜᱮ ᱱᱤᱛᱚᱜ ᱫᱚ ᱱᱚᱜᱼᱚᱭ ᱚᱞ ᱯᱟᱲᱦᱟᱣ ᱠᱚᱜᱮ ᱦᱩᱭᱩᱜ ᱠᱟᱱᱟ ᱱᱟᱦᱟᱜ ᱪᱮᱫᱟᱜ ᱥᱮ ᱚᱞ ᱯᱟᱲᱦᱟᱣ ᱱᱤᱛᱚᱜ ᱟᱵᱚ ᱥᱟᱱᱛᱟᱲ ᱦᱚᱲ ᱟᱹᱰᱤ ᱡᱟᱹᱨᱩᱲ ᱠᱟᱱ ᱜᱮᱭᱟ
ᱮᱫᱚᱢ ᱦᱚᱸ
ᱟᱭᱢᱟ ᱞᱮᱠᱟᱱ ᱡᱟᱭᱜᱟ ᱨᱮ ᱧᱮᱞᱚᱜᱚᱜ ᱠᱟᱱᱟ ᱟᱵᱚ ᱟᱹᱠᱤᱞ ᱯᱟᱲᱦᱟᱣ ᱵᱟᱹᱱᱩᱜ ᱵᱚᱱᱛᱮ ᱟᱵᱚ ᱥᱟᱶᱛᱮ ᱟᱭᱢᱟ ᱱᱟᱦᱟᱪᱟᱨ ᱦᱩᱭᱩᱜ ᱠᱟᱱᱟ ᱟᱭᱢᱟ ᱡᱟᱜᱟ ᱡᱚᱢᱤ ᱠᱚ ᱠᱚᱵᱚᱱ ᱨᱮᱡ ᱦᱚᱪᱚᱜ ᱠᱟᱱᱟ ᱡᱮᱢᱚᱱ ᱚᱱᱠᱟ ᱦᱤᱡᱩᱜ ᱠᱟᱱ ᱡᱮᱱᱟᱨᱮᱥᱚᱱ ᱨᱮ ᱟᱞᱚ ᱦᱩᱭᱩᱜ ᱢᱟ
ᱮᱠᱫᱚᱢ ᱚᱱᱟ ᱫᱚ ᱫᱚᱨᱠᱟᱨ ᱚᱞ ᱯᱟᱲ ᱟᱵᱚ ᱮᱠᱷᱚᱱ ᱫᱚ ᱟᱵᱚ ᱫᱚ ᱧᱮᱞᱚᱜ ᱠᱟᱱᱟ ᱛᱚ ᱟᱹᱛᱩ ᱫᱤᱥᱚᱢ ᱠᱚᱨᱮ ᱫᱚ ᱚᱞ ᱯᱟᱲᱦᱟᱜ ᱠᱚ ᱟᱥᱛᱮ ᱟᱥᱛᱮ ᱪᱟᱵᱟᱜ ᱠᱟᱱ ᱛᱟᱵᱚᱱᱟ ᱮᱠᱷᱚᱱ ᱟᱱ ᱫᱚᱢᱮ ᱪᱟ ᱠᱟ ᱠᱚ ᱵᱟᱹᱜᱤᱭᱮᱫ ᱛᱟᱵᱚᱱᱟ ᱵᱚᱭᱦᱟ ᱠᱚ ᱵᱚᱭᱤᱱ ᱠᱚ ᱟᱫᱚ ᱱᱚᱝᱠᱟ ᱜᱮ ᱥᱟᱵ ᱨᱟᱠᱟᱵ ᱫᱚ ᱫᱚᱨᱠᱟᱨ ᱠᱟᱱᱟ ᱡᱮ ᱛᱚ ᱥᱤᱠᱷᱱᱟᱹᱛ ᱵᱟᱢ ᱛᱟᱦᱮᱸ ᱞᱮᱱ ᱠᱷᱟᱱ ᱫᱚ ᱯᱚᱨᱮᱫ ᱫᱚ ᱥᱤᱠᱷᱱᱟᱹᱛ ᱦᱚᱸ ᱵᱟᱢ ᱥᱤᱠᱷᱱᱟᱹᱛ ᱫᱟᱲᱮᱭᱟᱠᱚᱣᱟ
ᱵᱟᱢ ᱥᱤᱠᱷᱱᱟᱹᱛ ᱫᱟᱲᱮ ᱟᱠᱚᱣᱟ ᱚᱱᱟ ᱦᱚᱭ ᱞᱟᱹᱭᱮᱜᱼᱟ ᱦᱳᱭ ᱦᱳᱭ ᱟᱨ ᱢᱤᱫᱴᱮᱱ ᱠᱟᱛᱷᱟ ᱠᱟᱱᱟ ᱡᱮ ᱟᱵᱚ ᱥᱟᱱᱟᱢ ᱦᱚᱲᱟᱜ ᱚᱱᱠᱟ ᱯᱚᱭᱥᱟ ᱠᱚᱦᱚᱸ ᱵᱟᱝ ᱛᱟᱦᱮᱱ ᱠᱟᱱᱟ ᱥᱛᱷᱤᱛᱤ ᱠᱚᱦᱚᱸ ᱢᱚᱸᱡᱽ ᱵᱟᱝ ᱛᱟᱦᱮᱱ ᱠᱟᱱᱟ ᱚᱱᱟ ᱞᱟᱹᱜᱤᱫ ᱛᱮ ᱯᱟᱲᱦᱟᱣ ᱦᱚᱸ ᱜᱤᱫᱽᱨᱟᱹ ᱵᱟᱝᱠᱚ ᱫᱟᱲᱮᱭᱟᱜ ᱠᱟᱱᱟ ᱟᱨ ᱡᱟᱦᱟᱸᱭ ᱜᱤᱫᱽᱨᱟᱹ ᱠᱚ ᱯᱟᱲᱦᱟᱣ ᱫᱟᱲᱮᱭᱟᱜ ᱠᱟᱱᱟ ᱩᱱᱠᱩ ᱜᱤᱫᱽ ᱨᱟᱹ ᱡᱟᱦᱟᱸᱭ ᱪᱟᱞᱟᱜ ᱠᱚᱞᱟᱹ ᱚᱲᱟᱜ ᱨᱮᱱ ᱠᱚ ᱛᱟᱦᱮᱱ ᱠᱟᱱᱟ ᱩᱱᱠᱩ ᱦᱚᱸ ᱯᱟᱲᱦᱟᱜ ᱢᱮᱱᱛᱮ ᱵᱟᱨᱦᱮ ᱠᱚᱨᱮ ᱠᱚ ᱛᱟᱦᱮᱱ ᱠᱟᱱ ᱠᱷᱟᱡ ᱩᱱᱟᱹᱜ ᱢᱚᱱᱮ ᱞᱟᱜᱟᱣ ᱠᱟᱛᱮᱜ ᱫᱚ ᱵᱟᱭ ᱯᱟᱲᱟᱜ ᱠᱟᱱᱟ ᱦᱟᱱᱮ ᱫᱟᱬᱟ ᱠᱚ ᱜᱟ ᱛᱮ ᱠᱚᱥᱮᱫ ᱜᱮ ᱱᱟᱦᱟᱜ ᱢᱚᱱᱮ ᱠᱚᱫᱚ ᱴᱟᱱᱚᱜ ᱠᱟᱱᱟ
ᱦᱮᱸ ᱦᱮᱸ
ᱟᱨ ᱤᱧ ᱫᱚᱧ ᱞᱟᱹᱭᱟ ᱵᱚᱞᱮ ᱱᱤᱛ ᱫᱚ ᱪᱟᱹᱠᱨᱤ ᱠᱚ ᱡᱩᱫᱤ ᱵᱟᱭ ᱧᱟᱢᱚᱜ ᱨᱮᱦᱚᱸ ᱵᱚᱞᱮ ᱚᱞᱚᱜ ᱯᱟᱲᱦᱟᱜ ᱟᱯᱱᱟᱨ ᱥᱮᱬᱟ ᱟᱢᱟᱜ ᱢᱮᱫ ᱢᱟᱨᱥᱟᱞ ᱫᱚ ᱯᱟᱲᱦᱟᱜ ᱢᱮᱜᱮ ᱡᱮᱢᱚᱱ ᱜᱟᱯᱟ ᱫᱤᱱ ᱟᱢ ᱥᱟᱶᱛᱮ ᱡᱟᱦᱟᱱᱟᱜ ᱢᱩᱥᱠᱤᱞᱟᱜ ᱦᱩᱭᱩᱜ ᱥᱚᱢᱚᱭ ᱡᱮᱢᱚᱱ ᱮᱴᱟᱜ ᱦᱚᱲᱟᱜ ᱫᱚᱨᱠᱟᱨ ᱵᱟᱝ ᱯᱟᱲᱟᱜ ᱟᱢᱜᱮ ᱡᱮᱢᱚᱱ ᱥᱟᱱᱟᱢᱟᱜ ᱮᱢ ᱪᱮᱠᱟ ᱫᱟᱲᱮᱭᱟᱜ ᱦᱳᱭ ᱥᱮ
ᱦᱮᱸ ᱦᱮᱸ ᱚᱱᱟ ᱦᱚᱸ ᱫᱚᱨᱠᱟᱨᱟ ᱮᱠᱫᱚᱢ ᱚᱱᱠᱟ ᱜᱮ ᱪᱮᱥ ᱴᱟ ᱵᱟᱲᱟ ᱦᱩᱭᱩᱜᱼᱟ ᱪᱮᱥᱴᱟᱭ ᱟ ᱛᱟᱦᱚᱞᱮ ᱛᱟᱦᱚᱞᱮ ᱛᱚ
ᱟᱹᱰᱤ ᱟᱸᱴ ᱤᱧ ᱪᱮᱥᱴᱟ ᱟᱠᱟᱜᱼᱟ ᱵᱚᱞᱮ ᱛᱤᱱᱟᱹᱜ ᱥᱟᱺᱜᱤᱧ ᱦᱩᱭ ᱫᱟᱲᱮᱭᱟᱜᱼᱟ, ᱩᱱᱟᱹᱜ ᱥᱟᱺᱜᱤᱧᱤᱧ ᱚᱞᱚᱜᱼᱟ᱾
ᱩᱸ ᱛᱟᱦᱞᱮ ᱚᱞ ᱯᱟᱲᱦᱟᱲ ᱫᱚ ᱛᱤᱨᱤᱥ ᱥᱟᱸᱜᱤᱧ ᱮᱢ ᱛᱤᱨᱤᱥᱜᱮᱢ ᱮᱸ ᱰᱟᱨᱦᱟᱣ ᱠᱟᱫ ᱛᱟᱵᱚᱱᱟ?
ᱦᱳᱭ ᱚᱱᱟ ᱢᱟ ᱦᱟᱜ ᱯᱟᱨᱥᱚᱱᱟᱞ ᱥᱮᱫ ᱪᱟᱞᱟᱜ ᱟᱫᱚ ᱜᱟᱭᱤᱰᱞᱟᱭᱤᱱᱥ ᱫᱷᱟᱨᱟ ᱛᱮ ᱩᱱᱟᱹᱜ ᱫᱚ ᱦᱟᱸᱜ ᱵᱟᱞᱟᱝ ᱨᱚᱯᱚᱲᱟ ᱾ ᱦᱳᱭ ᱾ ᱟᱫᱚ ᱠᱩᱲᱤ ᱜᱤᱫᱽᱨᱟᱹ ᱪᱟᱦᱮ ᱠᱚᱲᱟ ᱜᱤᱫᱽᱨᱟᱹ ᱵᱚᱞᱮ ᱱᱤᱭᱟᱹ ᱤᱧᱫᱩᱧ ᱢᱮᱱᱟ, ᱵᱚᱞᱮ ᱡᱚᱛᱚ ᱜᱮ ᱥᱚᱢᱟᱱ ᱜᱮ ᱡᱮᱢᱚᱱ ᱠᱚ ᱯᱟᱲᱦᱟᱜ ᱢᱟ ᱟᱨ ᱢᱟᱹᱭ ᱛᱟᱠᱚ ᱦᱚᱸ ᱱᱤᱛᱚᱜ ᱫᱚ ᱮᱱᱛᱮᱫ ᱥᱟᱱᱟᱢ ᱨᱮᱜᱮ ᱚᱫᱷᱤᱠᱟᱨ ᱥᱚᱢᱟᱱ ᱜᱮᱞᱮ ᱧᱟᱢᱮᱫᱼᱟ, ᱟᱫᱚ ᱚᱱᱟ ᱤᱭᱟᱹᱛᱮ ᱵᱚᱞᱮ ᱚᱞᱚᱜ ᱯᱟᱲᱦᱟᱜ ᱫᱚ ᱟᱹᱰᱤ ᱡᱟᱹᱨᱩᱲ ᱠᱟᱱ ᱜᱮᱭᱟ, ᱡᱮᱢᱚᱱ ᱟᱵᱚ ᱟᱛᱩ ᱠᱚᱨᱮᱜ ᱤᱥᱠᱩᱞ ᱠᱚ ᱥᱩᱨ ᱠᱚᱨᱮ ᱢᱮᱱᱟᱜ ᱠᱷᱟᱱ ᱫᱚ, ᱮᱱᱟᱝ ᱦᱟᱹᱵᱤᱡ ᱦᱚᱸ ᱡᱮᱢᱚᱱ ᱦᱩᱭᱩᱜ ᱜᱤ ᱾ ᱪᱮᱫᱟᱜ ᱥᱮ ᱵᱟᱦᱨᱮ ᱠᱚᱫᱚ ᱟᱭᱢᱟ ᱡᱟᱭᱜᱟ ᱚᱱᱠᱟ ᱢᱮᱱᱟᱜᱼᱟ, ᱤᱥᱠᱩᱞ ᱠᱚ ᱛᱷᱚᱲᱟ ᱥᱟᱺᱜᱤᱧ ᱧᱚᱜ ᱨᱮ ᱢᱮᱱᱟᱜᱼᱟ ᱾ ᱮᱴᱟᱜᱟᱜ ᱴᱟᱴᱷᱟ ᱨᱮᱫᱚ ᱦᱳᱭ ᱥᱮ, ᱢᱮᱱᱠᱷᱟᱱ ᱡᱟᱦᱟᱸ ᱡᱟᱦᱟᱸᱴᱚᱴᱷᱟ ᱨᱮᱫᱚ ᱥᱩᱨ ᱠᱚᱨᱮ ᱜᱮ ᱤᱥᱠᱩᱞ ᱠᱚ ᱢᱮᱱᱟᱜᱼᱟ ᱾ ᱟᱫᱚ ᱡᱮᱢᱚᱱ ᱵᱚᱱ ᱠᱩᱞ ᱠᱚᱜᱮ ᱟᱨ ᱡᱮᱢᱚᱱ ᱠᱚ ᱪᱟᱞᱟᱜ ᱜᱮ ᱾ ᱟᱨ ᱵᱟᱝᱠᱷᱟᱱ ᱫᱚ ᱢᱤᱫᱵᱟᱨ ᱚᱲᱟᱜ ᱨᱮᱫᱚ ᱥᱟᱜᱤᱧ ᱧᱚᱜ ᱢᱮᱱᱟᱜ ᱠᱷᱟᱡ ᱜᱤᱫᱽᱨᱟᱹ ᱠᱚᱦᱚᱸ ᱵᱟᱵᱚᱱ ᱠᱳᱞ ᱞᱮᱫ ᱠᱚᱣᱟ ᱥᱮ ᱵᱟᱠᱚ ᱪᱟᱞᱟᱜ ᱠᱟᱱᱟ, ᱚᱱᱠᱟ ᱜᱮ ᱫᱩᱱᱭᱟᱹ ᱨᱮ ᱱᱟᱦᱟᱪᱟᱨ ᱦᱩᱭᱩᱜ ᱠᱟᱱᱛᱮ ᱡᱚᱛᱚ ᱦᱚᱲᱟᱜ ᱢᱚᱱᱮ ᱨᱮ ᱵᱚᱛᱚᱨ ᱠᱚ ᱦᱤᱡᱩᱜ ᱠᱟᱱᱟ ᱦᱳᱭ ᱥᱮ᱾
ᱟᱨᱦᱚᱸ ᱥᱤᱛᱩᱝ ᱫᱤᱱ ᱠᱚᱢᱟ ᱢᱩᱥᱠᱤᱞ ᱜᱮᱭᱟ ᱾
ᱟᱫᱚ ᱤ ᱯᱤᱭᱟᱹ ᱠᱩᱞᱤᱭᱮᱫ ᱢᱮᱭᱟ, ᱡᱮ ᱟᱯᱮ ᱥᱮᱫ ᱮᱠᱷᱚᱱ ᱱᱚᱜᱚᱭ ᱛᱚ ᱢᱤᱫ ᱟᱵᱚᱣᱟᱜ ᱫᱤᱱ ᱦᱟᱸᱜ ᱥᱮᱴᱮᱨ ᱦᱤᱡᱩᱜ ᱠᱟᱱ ᱛᱟᱵᱚᱱᱟ, ᱡᱟᱦᱟᱸ ᱫᱚ ᱦᱩᱞ ᱢᱟᱦ ᱦᱩᱞ ᱢᱟᱦᱟ ᱵᱚᱱ ᱤᱭᱟᱹᱭᱟ ᱢᱟᱱᱟᱣ ᱜᱮᱭᱟᱵᱚᱱ, ᱛᱟᱞᱦᱮ
ᱦᱳᱭ ᱦᱳᱭ, ᱟᱹᱰᱤ ᱵᱮᱥᱮᱢ ᱞᱟᱹᱭ ᱠᱮᱜᱼᱟ ᱾ ᱦᱳᱭ, ᱟᱹᱰᱤ ᱵᱮᱥᱢ ᱠᱩᱞᱤ ᱠᱮᱜᱼᱟ ᱾ ᱦᱩᱞ ᱢᱟᱦᱟ ᱾ ᱦᱩᱞ ᱢᱟᱦᱟ ᱫᱚ ᱡᱚᱛᱚ ᱥᱟᱱᱛᱟᱲ ᱦᱚᱲᱟᱜ ᱠᱟᱱ ᱛᱟᱵᱚᱱ ᱜᱮᱭᱟ ᱾ ᱟᱨ ᱦᱩᱞ ᱢᱟᱦᱟ ᱨᱮᱱᱟᱜ ᱥᱟᱵ ᱥᱟᱯᱲᱟᱣ ᱫᱚ ᱦᱟᱸᱜ ᱦᱩᱭ ᱟᱠᱟᱱᱟ, ᱥᱟᱱᱟᱢᱟᱜ ᱱᱤᱛᱚᱜ ᱢᱟ ᱱᱟᱦᱜ ᱱᱚᱜᱼᱚᱭ ᱛᱤᱭᱳᱟᱹᱜ ᱮᱱ ᱛᱟᱵᱚᱱ ᱫᱚ ᱾
ᱟᱫᱚ ᱦᱳᱭ ᱟᱫᱚ ᱡᱚ ᱛᱚᱣᱟᱜ ᱥᱟᱵ ᱥᱟᱯᱲᱟᱣ ᱦᱩᱭ ᱟᱠᱟᱱ ᱜᱮᱭᱟ ᱟᱨ ᱵᱮᱥ ᱴᱷᱤᱠ ᱜᱮ ᱦᱩᱭᱩᱜ ᱛᱟᱦᱮᱱᱟ ᱟᱹᱰᱤ ᱢᱚᱡᱽ ᱞᱮ ᱢᱟᱱᱟᱣ ᱛᱟᱦᱮᱸᱱᱟ, ᱟᱨ ᱢᱮᱱ ᱤᱧ ᱵᱚᱞᱮ ᱱᱤᱭᱟᱹ ᱫᱚᱢ ᱫᱚ ᱚᱱᱟ ᱠᱷᱚᱡ ᱦᱚᱸ ᱵᱮᱥ ᱡᱮᱢᱚᱱ ᱦᱩᱭᱩᱜ ᱾ ᱟᱨ ᱡᱮᱢᱚᱱ ᱚᱱᱟ ᱵᱮᱨ ᱦᱟᱹᱥᱩᱨ ᱦᱟᱹᱵᱤᱡ ᱵᱚᱞᱮ ᱟᱞᱚᱵᱚᱱ ᱤᱫᱤ ᱢᱟ, ᱵᱮᱨ ᱦᱟᱹᱥᱩᱨ ᱠᱷᱚᱡ ᱞᱟᱦᱟ ᱨᱮᱜᱮ ᱡᱮᱢᱚᱱ ᱯᱨᱳᱜᱨᱟᱢ ᱫᱚ ᱪᱟᱵᱟᱜ ᱛᱟᱵᱚᱱ ᱢᱟ, ᱟᱭᱢᱟ ᱠᱚᱨᱮ ᱡᱟᱭᱜᱟ ᱨᱤᱧ ᱧᱮᱞᱮᱫ ᱠᱟᱱᱟ ᱾
ᱚᱱᱟ ᱜᱮ ᱠᱩᱞᱤ ᱫᱚ, ᱪᱮ ᱪᱮᱫ ᱠᱟᱯᱮ ᱢᱟᱱᱟᱣ ᱛᱟᱵᱚᱱᱟ? ᱢᱟᱱᱮ ᱢᱟᱱᱟᱣ ᱫᱚ ᱢᱟ ᱫᱚᱢᱮ ᱠᱚ ᱢᱟᱱᱟᱣ ᱢᱮᱱᱟᱜ ᱛᱟᱵᱚᱱ ᱾ ᱡᱮ ᱟᱵᱚ ᱫᱚ ᱠᱟᱞᱪᱟᱨ ᱴᱨᱟᱰᱤᱥᱚᱱᱟᱞ ᱛᱮ ᱢᱟᱱᱟᱣ ᱥᱮ ᱟᱨᱚ ᱚᱱᱱᱚ ᱨᱚᱠᱚᱢ ᱵᱷᱟᱵ ᱛᱮᱵᱩᱱ ᱢᱟᱱᱟᱣ ᱛᱟᱵᱚᱱᱟ ᱾
ᱵᱟᱝᱜᱮ, ᱟᱞᱮ ᱥᱮᱫ ᱫᱚ ᱟᱞᱮ ᱴᱚᱴᱷᱟ ᱨᱮᱫᱚᱧ ᱞᱟᱹᱭ ᱞᱮᱠᱷᱟᱱ ᱡᱮ, ᱮᱛᱚᱦᱚᱵ ᱠᱷᱚᱱ ᱤᱧ ᱞᱟᱹᱭᱟᱢ ᱠᱟᱱᱟ ᱾
ᱦᱩᱸ ᱾
ᱟᱞᱮ ᱴᱚᱴᱷᱟ ᱨᱮᱫᱚ ᱱᱚᱜᱼᱚᱭ ᱦᱟᱸᱜ, ᱢᱩᱨᱛᱤ ᱠᱚ ᱡᱟᱦᱟᱸ ᱴᱷᱮᱡ ᱢᱮᱱᱟᱜ ᱠᱚᱛᱟᱵᱚᱱᱟ, ᱚᱸᱰᱮ ᱵᱚᱱ ᱥᱟᱯᱷᱟᱥᱟᱹᱯᱷᱤᱭᱜᱼᱟ ᱟᱨ ᱦᱟᱸᱜ ᱩᱢᱩᱞ ᱡᱟᱭᱜᱟ ᱠᱚᱦᱚᱸ ᱵᱚᱱ ᱵᱮᱱᱟᱣᱠᱤᱱ ᱠᱟᱱᱟ ᱾
ᱦᱩᱸ ᱾
ᱟᱨ ᱦᱟᱸᱜ ᱱᱚᱜᱼᱚᱭ ᱢᱟᱱᱚᱛᱟᱱ ᱦᱚᱲ ᱠᱚᱵᱚᱱ ᱱᱮᱣᱛᱟᱭᱮᱫ ᱠᱚᱣᱟ ᱟᱨ ᱟᱛᱳ ᱢᱟᱺᱡᱷᱤ ᱦᱩ ᱱᱤᱭᱮ ᱠᱚ ᱱᱤᱭᱟᱹ ᱱᱟᱭᱠᱮ ᱠᱚ ᱱᱤᱭᱮ ᱡᱚᱛᱚ᱾
ᱦᱩᱸ ᱾
ᱟᱫᱚ ᱚᱱᱮ ᱦᱟᱸᱜ ᱞᱟᱹᱭ ᱞᱟᱠᱪᱟᱨ ᱠᱚ ᱮᱦᱚᱵᱚᱜᱼᱟ ᱱᱟᱦᱜ, ᱥᱮᱨᱮᱧ ᱫᱩᱨᱟᱹᱝ ᱟᱲᱟᱝ ᱛᱮ ᱦᱟᱸᱜ ᱵᱚᱱ ᱡᱚᱛᱚᱣᱟᱜ ᱵᱚᱱ ᱞᱟᱹᱭᱟ ᱟᱨ ᱟᱨ ᱚᱸᱰᱮ ᱛᱤᱱᱟᱹᱜ ᱦᱚᱲ ᱵᱚᱱ ᱡᱟᱣᱨᱟ ᱥᱮᱴᱮᱨ ᱟᱠᱟᱱ ᱚᱱᱟ ᱥᱮᱫ ᱩᱱᱟᱹᱜ ᱦᱚᱲ ᱛᱤᱱᱟᱹᱜ ᱵᱚᱱ ᱥᱮᱴᱮᱨ ᱟᱠᱟᱱᱟ ᱩᱱᱟᱹᱜ ᱦᱚᱲ ᱫᱚ ᱱᱟᱦᱜ ᱴᱷᱤᱠ ᱜᱮᱵᱚᱱ ᱵᱩᱡᱷᱟᱹᱣᱮᱫ ᱠᱟᱱᱟ, ᱦᱳᱭ ᱥᱮ ᱾ ᱟᱨ ᱡᱟᱦᱟᱸᱭ ᱱᱟᱦᱜ ᱚᱱᱟ ᱠᱚ ᱪᱟᱨ ᱦᱟᱸᱜ ᱵᱟᱠᱚ ᱟᱸᱡᱚᱢ ᱛᱤᱭᱟᱹᱜᱮᱜ-ᱟ ᱡᱟᱦᱟᱸᱭ ᱦᱟᱸᱜ ᱪᱟᱞᱟᱜ ᱪᱟᱞᱟᱜ ᱛᱮᱜᱮ ᱱᱟᱜ ᱠᱚ ᱧᱩᱦᱩᱢᱮᱫ ᱥᱮᱧ ᱞᱟᱹᱭᱟ ᱵᱚᱞᱮ ᱪᱟᱞᱟᱜ ᱪᱟᱞᱟᱜ ᱛᱮᱜᱮ ᱠᱚ ᱵᱤᱞᱚᱢᱮᱫ ᱠᱟᱱᱟ ᱩᱱᱠᱩ ᱫᱚ ᱱᱟᱦᱟᱜ ᱚᱱᱟ ᱩᱱᱠᱩ ᱫᱚ ᱦᱟᱸᱜ ᱵᱟᱝ ᱜᱮᱠᱚ ᱵᱩᱡᱷᱟᱹᱣ ᱮᱫ ᱠᱟᱱᱟ ᱜᱮ ᱪᱮᱫ ᱠᱟᱱᱟ ᱟᱭᱢᱟ ᱟᱵᱚ ᱥᱟᱱᱛᱟᱲ ᱦᱚᱲ ᱢᱮᱱᱟᱜ ᱵᱚᱱᱟ ᱦᱩᱞ ᱵᱟᱠᱷᱨᱟ ᱢᱟᱦᱟ ᱛᱮ ᱵᱟᱵᱚᱱ ᱵᱟᱲᱟᱭᱟ ᱦᱮᱸ ᱥᱮ ᱦᱩᱞ ᱢᱟᱦᱟ ᱪᱮᱫ ᱠᱟᱱᱟ ᱦᱩᱞ ᱢᱟᱦᱟ ᱪᱮᱫᱟᱜ ᱵᱚᱱ ᱢᱟᱱᱟᱣᱮᱫ-ᱟ ᱟᱭᱢᱟ ᱞᱮᱠᱟᱱ ᱦᱚᱲᱤᱧ ᱧᱮᱞ ᱠᱩ ᱛᱮᱦᱮᱱᱟ ᱦᱳᱭ ᱦᱳᱭ ᱚᱱᱮ ᱚᱱᱟ ᱠᱟᱛᱷᱟ ᱠᱟᱱᱟ ᱟᱵᱚᱣᱟᱜ ᱨᱮᱜᱤ ᱟᱭᱢᱟ ᱞᱮᱠᱟᱱ ᱦᱚᱲᱤᱧ ᱧᱮᱞᱮᱫ ᱠᱚᱣᱟ ᱵᱚᱞᱮ ᱡᱚᱠᱷᱚᱱ ᱪᱟᱞᱟᱜ ᱫᱚᱨᱠᱟᱨ ᱥᱮᱞᱮᱫᱚᱜ ᱫᱚᱨᱠᱟᱨ ᱛᱚᱠᱷᱚᱱ ᱵᱟᱝ ᱠᱚ ᱥᱮᱞᱮᱫᱚᱜ ᱠᱟᱱᱟ ᱟᱫᱚ ᱩᱱᱤ ᱫᱚ ᱪᱮᱫ ᱮ ᱵᱩᱡᱷᱟᱹᱣᱟ ᱦᱳᱭ ᱥᱮ ᱟᱫᱚ ᱟᱹᱭᱩᱵ ᱠᱚ ᱪᱟᱞᱟᱜ ᱠᱟᱱᱟ ᱟᱫᱚ ᱦᱚᱲ ᱡᱟᱦᱟᱸ ᱴᱷᱮᱱ ᱠᱚ ᱡᱟᱣᱨᱟᱜ-ᱟ ᱚᱸᱰᱮ ᱢᱟ ᱫᱚᱠᱟᱱ ᱠᱚᱢᱟ ᱠᱚ ᱦᱤᱡᱩᱜ ᱜᱮᱭᱟ ᱵᱟᱰᱟᱭᱚᱜ ᱜᱮᱭᱟᱵᱚᱱ ᱦᱮᱸ ᱥᱮ
ᱦᱮᱸ
ᱟᱫᱚ ᱫᱚᱠᱟᱱ ᱠᱚᱠᱚ ᱦᱮᱡ ᱞᱮᱱᱠᱷᱟᱱ ᱚᱱᱟ ᱫᱚ ᱦᱟᱸᱜ ᱧᱤᱫᱟᱹ ᱱᱟᱭᱤᱴ ᱯᱨᱳᱜᱨᱟᱢ ᱥᱮᱫ ᱦᱟᱸᱜ ᱪᱟᱞᱟᱣᱮᱱ ᱛᱟᱵᱚᱱᱟ ᱾
ᱦᱮᱸ ᱾
ᱟᱫᱚ ᱱᱟᱦᱜ ᱦᱟᱱᱮ ᱧᱩ ᱵᱩᱞ ᱠᱟᱛᱮ ᱮᱢ ᱜᱩᱲᱫᱟᱹᱣ ᱵᱟᱲᱟᱭ ᱠᱟᱱᱟ, ᱵᱟᱝ ᱥᱮ
ᱚᱱᱟ ᱜᱮᱛᱚ ᱟᱵᱚ ᱫᱚ ᱡᱚᱛᱚ ᱨᱮᱜᱮ ᱡᱟᱦᱟᱸ ᱢᱚᱱᱮ ᱫᱚᱵᱚᱱ ᱠᱟᱹᱢᱤᱭᱟ ᱛᱟᱨᱯᱚᱨᱮ ᱚᱱᱱᱚ ᱨᱚᱠᱚᱢ ᱠᱟᱛᱮᱫ ᱵᱚᱱ ᱟᱨᱚ ᱵᱚᱱ ᱫᱩᱲᱩᱵ ᱠᱚᱜᱟ ᱯᱳᱰᱛᱮ
ᱟᱫᱚ ᱚᱱᱟ ᱡᱮᱢᱚᱱ ᱟᱞᱚ ᱦᱩᱭᱩᱜ ᱛᱟᱵᱚᱱ ᱦᱚᱲ ᱡᱮᱢᱚᱱ ᱟᱞᱚ ᱠᱚ ᱢᱮᱱ ᱱᱩᱠᱩ ᱫᱚ ᱵᱚᱞᱮ ᱦᱟᱺᱰᱤ ᱧᱩ ᱠᱟᱛᱮᱫ ᱠᱚ ᱜᱩᱲᱫᱟᱹᱣ ᱵᱟᱲᱟᱭᱟ ᱵᱚᱞᱮ ᱪᱮᱫ ᱠᱟᱱᱟ ᱟᱵᱚᱣᱟᱜ ᱟᱥᱚᱞ ᱚᱱᱟ ᱫᱚ ᱦᱚᱲ ᱫᱚ ᱵᱟᱠᱚ ᱵᱩᱡᱷᱟᱹᱣ ᱧᱟᱢᱮᱫ-ᱟ ᱦᱮᱸ ᱥᱮ ᱚᱱᱟ ᱫᱚ ᱧᱮᱞᱮᱜ ᱵᱚᱱᱟ ᱠᱩ ᱟᱨ ᱚᱱᱟ ᱜᱮᱠᱚ ᱪᱷᱟᱹᱛᱤᱠ ᱡᱟᱛ ᱫᱚᱠᱚ ᱞᱟᱹᱭ ᱭᱮᱜ ᱵᱚᱱᱟ ᱠᱤ ᱥᱟᱱᱛᱟᱞ ᱫᱚ ᱠᱷᱟᱹᱞᱤ ᱡᱟᱦᱟᱸ ᱴᱷᱮᱡ ᱜᱮ ᱡᱟᱦᱟᱱᱟᱜ ᱯᱨᱳᱜᱨᱟᱢ ᱠᱚ ᱫᱚᱦᱚᱭᱟ ᱟᱨ ᱦᱟᱺᱰᱤ ᱯᱟᱹᱣᱨᱟᱹ ᱠᱚ ᱧᱩᱭᱟ
ᱦᱩᱸ ᱦᱩᱸ ᱦᱩᱸ ᱮᱠᱫᱚᱢ ᱮᱠᱫᱚᱢ ᱚᱱᱟ ᱜᱮᱫᱚ ᱠᱚ ᱞᱟᱹᱭᱟ
ᱦᱳᱭ ᱦᱳᱭ ᱤᱭᱟᱹ ᱚᱠᱛᱚ ᱱᱟᱦᱟᱜ ᱠᱩᱲᱟᱹᱜ ᱠᱟᱱ ᱛᱟᱞᱟᱝᱟ ᱦᱳᱭ ᱥᱮ ᱜᱟᱭᱤᱰ ᱞᱟᱭᱤᱱ ᱫᱷᱟᱨᱟ ᱛᱮ ᱞᱟᱦᱟ ᱨᱮᱜᱮ ᱦᱟᱸᱜ ᱠᱟᱴᱟᱣ ᱫᱚ ᱫᱚᱨᱠᱟᱨ
ᱠᱟᱴᱟᱣ ᱞᱟᱦᱛᱮ ᱞᱟᱦᱟᱛᱮ ᱟᱡ ᱛᱮᱜᱮ ᱵᱟᱝᱢ ᱠᱟᱴᱟᱜ-ᱟ ᱥᱮ ᱠᱟᱴᱟᱜ ᱦᱩᱭᱩᱜ-ᱟ